ᱦᱮᱞᱳ ᱦᱮᱸ ᱜᱚᱝᱠᱮ ᱟᱸᱡᱚᱢᱚᱜ ᱠᱟᱱᱟ, ᱦᱮᱸ ᱜᱚᱝᱠᱮ ᱟᱸᱡᱚᱢᱚᱜ ᱠᱟᱱᱟ᱾ ᱱᱟᱯᱟᱭ ᱵᱟᱲᱟ ᱜᱮᱭᱟᱵᱤᱱ ᱛᱚ?
ᱦᱮᱸ ᱱᱟᱯᱟᱭ ᱵᱟᱲᱟ ᱜᱮ, ᱟᱹᱵᱤᱱ ᱫᱚ ᱚᱠᱟ ᱞᱮᱠᱟ?
ᱦᱮᱸ ᱟᱞᱤᱧᱦᱚ ᱚᱱᱠᱟ ᱱᱟᱯᱟᱭ ᱵᱟᱲᱟ ᱜᱮᱭᱟᱞᱤᱧ ᱱᱤᱛᱜ ᱟᱪᱪᱷᱟ ᱟᱨ ᱛᱟᱦᱚᱞᱮ ᱫᱟᱠᱟ ᱡᱚᱢ ᱠᱚᱫᱚ ᱦᱩᱭ ᱵᱟᱲᱟᱭᱱᱟ ᱥᱮ ᱵᱟᱝ? ᱚᱻ ᱛᱟᱦᱚᱞᱮ ᱟᱹᱣᱨᱤ ᱵᱤᱱ ᱡᱚᱢᱟ, ᱫᱟᱠᱟ ᱩᱛᱩ ᱠᱚᱜᱮ ᱵᱤᱱ ᱤᱥᱤᱱ ᱵᱟᱲᱟᱭᱮᱫ ᱠᱟᱱᱟ᱾ ᱦᱮᱞᱳ ᱦᱮᱞᱳ ᱜᱚᱝᱠᱮ ᱟᱡᱚᱢᱚᱜ ᱠᱟᱱᱟ? ᱦᱮᱸ ᱟᱞ ᱦᱮᱸ ᱟᱹᱞᱤᱧ ᱫᱚ ᱚᱲᱟᱜ ᱠᱚᱨᱮ ᱜᱮ ᱢᱮᱱᱟᱜ ᱞᱤᱧᱟᱹ ᱟᱹᱞᱤᱧ ᱦᱚᱸ ᱱᱚᱜᱼᱚᱭ ᱫᱟᱠᱟ ᱠᱚᱞᱤᱧ ᱪᱚᱸᱫᱟ ᱠᱟᱜ-ᱟ ᱱᱤᱛ ᱫᱚ᱾
ᱟᱪᱪᱷᱟ ᱛᱟᱦᱚᱞᱮ ᱩᱛᱩ ᱫᱚ ᱪᱮᱫ ᱠᱚᱯᱮ ᱩᱛᱩ ᱵᱟᱲᱟᱭᱮᱫᱟ?
ᱦᱮᱸ ᱩᱛᱩ ᱫᱚ ᱛᱮᱦᱮᱧ ᱫᱚ ᱦᱟᱜ ᱠᱷᱟᱡ ᱥᱩᱠᱨᱤ ᱡᱤᱞ ᱞᱤᱧ ᱟᱹᱜᱩ ᱠᱟᱫᱟ᱾ ᱱᱚᱣᱟ ᱜᱮ ᱠᱷᱟᱡ ᱞᱤᱧ ᱨᱟᱥᱮ ᱞᱟᱹᱜᱤᱫ᱾ ᱟᱹᱰᱤ ᱫᱤᱱ ᱨᱟᱥᱮ ᱟᱹᱣᱨᱤ ᱞᱤᱧ ᱡᱚᱢᱟ ᱵᱷᱟᱹᱡᱤ ᱠᱚᱫᱚ ᱡᱚᱢ ᱵᱟᱲᱟ ᱦᱩᱭᱩ ᱟᱠᱟᱱᱟ ᱢᱮᱱ ᱠᱷᱟᱱ ᱨᱟᱥᱮ ᱜᱮ ᱟᱹᱣᱨᱤ ᱡᱚᱢ ᱦᱩᱭᱩᱜᱼᱟ᱾
ᱦᱳᱭ ᱟᱪᱪᱷᱟ ᱜᱚᱝᱠᱮ ᱥᱩᱠᱨᱤ ᱡᱮᱞ ᱫᱚ ᱛᱤᱱᱟᱹᱜ ᱠᱟᱛᱮ ᱜᱚᱱᱚᱝ ᱠᱚ ᱦᱟᱛᱟᱣ ᱠᱮᱫᱟ?
ᱦᱮᱸ ᱱᱚᱣᱟ ᱨᱮᱱᱟᱜ ᱟᱸᱠᱷᱟᱡ ᱜᱚᱱᱚᱝ ᱫᱚ ᱦᱩᱭᱩᱜ ᱠᱟᱱᱟ ᱦᱮᱸ ᱵᱟᱨᱥᱚ ᱪᱚᱞᱞᱤᱥ ᱴᱟᱠᱟ ᱠᱷᱟᱡ ᱛᱮᱦᱮᱧᱟᱜ ᱵᱟᱡᱟᱨ ᱨᱮ᱾
ᱟᱪᱪᱷᱟ
ᱟᱪᱪᱷᱟ ᱜᱚᱝᱠᱮ ᱟᱵᱤᱱ ᱥᱩᱠᱨᱤ ᱡᱤᱞ ᱞᱟᱫ ᱠᱚᱵᱤᱱ ᱡᱚᱢ ᱵᱟᱲᱟ ᱟᱠᱟᱫᱟ?
ᱟᱪᱪᱷᱟ ᱜᱚᱝᱠᱮ ᱚᱱᱠᱟ ᱫᱚ ᱵᱟᱝ ᱡᱚᱢ ᱦᱳᱭ ᱠᱟᱱᱟ᱾ ᱚᱠᱟ ᱞᱮᱠᱟ ᱠᱚ ᱞᱟᱫᱟ ᱚᱠᱟ ᱞᱮᱠᱟ ᱮ ᱦᱳᱭ ᱥᱮ ᱪᱮᱫ ᱚᱱᱟ ᱠᱚᱫᱚ ᱵᱟᱝᱞᱤᱧ ᱵᱟᱰᱟᱭᱟ ᱟᱹᱵᱤᱱ ᱡᱩᱫᱤ ᱵᱤᱱ ᱡᱚᱢ ᱵᱟᱲᱟ ᱠᱟᱜ ᱢᱟ ᱠᱟᱹᱴᱤᱡ ᱵᱤᱱ ᱞᱟᱹᱭ ᱠᱮᱭᱟ᱾
ᱦᱮᱸ ᱟᱞᱤᱧ ᱫᱚ ᱠᱷᱟᱡ ᱤᱭᱟᱹ ᱵᱤᱨ ᱫᱤᱥᱚᱢ ᱨᱮᱱ ᱠᱟᱱᱟᱞᱤᱧ ᱛᱚ ᱠᱷᱟᱡ ᱞᱟᱫ ᱨᱟᱯᱟᱜ ᱠᱚᱫᱚ ᱠᱷᱟᱡ ᱞᱮ ᱡᱚᱢ ᱵᱟᱲᱟᱭ ᱜᱮᱭᱟ᱾ ᱡᱮᱢᱚᱱ ᱥᱩᱠᱨᱤ ᱡᱤᱞ ᱫᱚ ᱦᱩᱭᱩᱜ ᱠᱟᱱᱟ ᱠᱟᱹᱴᱤᱡ ᱠᱟᱹᱴᱤᱡ ᱮᱢ ᱜᱮᱫ ᱠᱮᱫ ᱛᱮ ᱵᱟᱠᱷᱟᱡ ᱢᱤᱫᱴᱟᱝ ᱥᱟᱠᱟᱢ ᱨᱮ, ᱥᱟᱨᱡᱚᱢ ᱥᱟᱠᱟᱢ ᱨᱮᱢ ᱞᱟᱫ ᱠᱮᱫᱟ ᱡᱷᱚᱛᱚ ᱢᱚᱥᱞᱟ ᱮᱢ ᱠᱟᱛᱮᱫ᱾ ᱵᱟᱠᱷᱟᱡ ᱚᱱᱟ ᱟᱫᱚ ᱤᱭᱟᱹ ᱥᱮᱸᱜᱮᱞ ᱨᱮ ᱨᱟᱯᱟᱜ ᱦᱩᱭᱩᱜᱼᱟ ᱟᱹᱰᱤ ᱪᱚᱨᱚᱠ ᱠᱷᱟᱡ ᱥᱤᱵᱤᱞ ᱜᱮᱭᱟ᱾
ᱟᱪᱪᱷᱟ ᱜᱚᱢᱠᱮ ᱥᱩᱠᱨᱤ ᱡᱤᱞ ᱞᱟᱜ ᱫᱚ ᱟᱨ ᱚᱱᱟ ᱚᱱᱟ ᱪᱷᱟᱲᱟ ᱚᱱᱮ ᱰᱷᱚᱸᱜᱟ ᱨᱮᱠᱚ ᱞᱟᱜ ᱜᱮᱫᱚ ᱚᱱᱟ ᱚᱱᱟ ᱫᱚᱞᱤᱧ ᱡᱚᱢ ᱠᱟᱜ ᱚᱱᱟ ᱢᱟᱫ ᱴᱷᱚᱸᱜᱟ ᱨᱮ, ᱦᱳᱭ ᱦᱳᱭ
ᱦᱮᱸ ᱜᱚᱝᱠᱮ ᱟᱹᱞᱤᱧ ᱫᱚ ᱚᱱᱟ ᱫᱚ ᱵᱟᱹᱞᱤᱧ ᱡᱚᱢ ᱟᱠᱟᱜᱼᱟ᱾ ᱵᱟᱠᱷᱟᱡ ᱱᱚᱣᱟ ᱨᱮᱱᱟᱜ ᱠᱟᱹᱴᱤᱡ ᱪᱮᱫᱠᱟ ᱠᱟᱛᱮ ᱠᱚ ᱞᱟᱫᱟ ᱱᱚᱣᱟ ᱨᱮᱱᱟᱜ ᱯᱨᱚᱥᱮᱥᱤᱝ ᱡᱩᱫᱤ ᱵᱤᱱ ᱞᱟᱹᱭ ᱠᱮᱭᱟ ᱟᱹᱰᱤ ᱱᱟᱯᱟᱭ ᱠᱚᱜᱼᱟ᱾
ᱟᱪᱪᱷᱟ ᱜᱚᱝᱠᱮ ᱚᱱᱟᱫᱚ ᱯᱳᱭᱞᱳ ᱟᱵᱚ ᱡᱟᱦᱟᱸ ᱡᱮᱞ ᱵᱚᱱ ᱠᱤᱨᱤᱧ ᱟᱹᱜᱩᱭ ᱫᱚ ᱦᱳᱭ ᱥᱮᱪᱮᱫ?
ᱚᱱᱟ ᱡᱤᱞ ᱡᱟᱦᱟᱸᱞᱮᱠᱟ ᱟᱵᱚ ᱢᱚᱥᱞᱟ ᱠᱚ ᱵᱟᱹᱲᱛᱤ ᱱᱤᱭᱚᱢ ᱦᱤᱥᱟᱹᱵ ᱛᱮ ᱮᱢ ᱠᱟᱛᱮᱫ᱾ ᱚᱱᱟ ᱛᱟᱭᱱᱚᱢ ᱚᱱᱟ ᱢᱟᱫ ᱡᱚᱜᱟᱲ ᱨᱮ ᱵᱟᱭ ᱦᱩᱭᱩᱜᱼᱟ ᱦᱳᱭ ᱪᱮ᱾ ᱵᱟᱭ ᱠᱟᱛᱮᱜ ᱟᱫᱚ ᱚᱱᱟ ᱫᱚ ᱚᱱᱠᱟᱜᱮ ᱥᱮᱸᱜᱮᱞ ᱨᱮ ᱨᱟᱯᱟᱜ ᱦᱩᱭᱩᱜᱼᱟ᱾ ᱚᱱᱟ ᱢᱟᱫ ᱴᱟᱜ ᱚᱱᱟ ᱟᱝᱨᱟ ᱨᱮ ᱟᱫᱚ ᱤᱱᱟᱹ ᱛᱟᱭᱚᱢ ᱜᱮ ᱚᱱᱟ
ᱦᱮᱸ ᱦᱮᱞᱳ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱮᱱᱟ᱾ ᱦᱮᱞᱳ ᱦᱮᱸ ᱦᱮᱸ ᱱᱤᱛᱚᱜ ᱵᱚᱨᱪᱚᱝ ᱟᱸᱡᱚᱢᱚᱜ ᱠᱟᱱᱟ᱾ ᱦᱮᱸ ᱛᱟᱦᱚᱞᱮ ᱨᱟᱯᱟᱜ ᱟᱨ ᱟᱹᱞᱤᱧ ᱫᱚ ᱵᱟᱠᱷᱟᱡ ᱮᱠᱷᱮᱱ ᱡᱤᱞ ᱨᱟᱯᱟᱜ ᱦᱚᱞᱤᱧ ᱡᱚᱢ ᱟᱠᱟᱜᱼᱟ᱾ ᱡᱟᱦᱟᱸ ᱢᱤᱫᱴᱟᱝ ᱨᱚᱰ ᱨᱮ ᱵᱟᱭᱟ ᱠᱩ᱾ ᱨᱚᱰ ᱨᱮ ᱵᱟᱭ ᱠᱟᱛᱮᱫ ᱢᱟᱱᱮ ᱢᱚᱥᱞᱟ ᱠᱚ ᱡᱷᱚᱛᱚ ᱚᱱᱟ ᱪᱮᱛᱟᱱ ᱨᱮᱜᱮ ᱠᱚ ᱮᱢᱟᱜᱼᱟ᱾ ᱟᱨ ᱱᱚᱝᱠᱟ ᱠᱟᱛᱮ ᱨᱟᱯᱟᱜ ᱦᱚᱸᱞᱤᱧ ᱡᱚᱢ ᱵᱟᱲᱟ ᱟᱠᱟᱫᱟ᱾
ᱚᱱᱟ ᱫᱚ ᱚᱠᱟᱞᱮᱠᱟ ᱵᱩᱡᱷᱟᱹᱜ ᱜᱮᱭᱟ ᱜᱚᱢᱠᱮ?
ᱦᱮᱸ ᱚᱱᱟ ᱫᱚ ᱟᱹᱰᱤ ᱱᱟᱯᱟᱭ ᱜᱮ ᱵᱩᱡᱷᱟᱹᱜ ᱜᱮᱭᱟ ᱢᱤᱫᱴᱟᱝ ᱨᱚᱰ ᱠᱷᱟᱲᱮᱡ ᱨᱮᱵᱤᱱ ᱤᱭᱟᱹᱭᱛᱮ ᱵᱟᱭ ᱛᱮ ᱠᱷᱟᱡ ᱱᱚᱣᱟ ᱵᱤᱱ ᱨᱟᱯᱟᱜᱟ᱾ ᱟᱹᱰᱤ ᱢᱚᱢ ᱵᱩᱡᱷᱟᱹᱜ-ᱟ᱾
ᱟᱪᱪᱷᱟ ᱜᱚᱝᱠᱮ ᱤᱱᱟᱹ ᱛᱟᱭᱱᱚᱢ ᱦᱚᱸ ᱟᱵᱚ ᱵᱚᱱ ᱧᱮᱞ ᱦᱮᱸ ᱞᱟᱹᱭᱵᱤᱱ
ᱢᱟ ᱞᱟᱹᱭ ᱢᱮ ᱾ ᱦᱮ ᱞᱟᱹᱭ ᱫᱟᱞᱤᱧ ᱟᱨᱚ ᱵᱤᱨ ᱵᱩᱨᱩ ᱠᱚᱨᱮᱱ ᱡᱟᱦᱟᱸᱭ ᱠᱩᱞᱟᱹᱭ ᱠᱚ ᱧᱟᱢᱚᱜ ᱜᱮᱭᱟ, ᱱᱩᱠᱩᱣᱟᱜ ᱡᱤᱞ ᱠᱚᱵᱤᱱ ᱡᱚᱢ ᱵᱟᱲᱟ ᱟᱠᱟᱫᱟ?
ᱦᱮᱸ ᱟᱪᱪᱷᱟ ᱜᱚᱝᱠᱮ ᱠᱩᱞᱟᱹᱭ ᱡᱤᱞ ᱵᱟᱝ ᱧᱮᱞ ᱦᱩᱭᱱᱟ ᱚᱠᱟ ᱞᱮᱠᱟ? ᱠᱩᱞᱟᱹᱭ ᱫᱚᱞᱤᱧ ᱧᱮᱞ ᱟᱠᱟᱫ ᱠᱚᱣᱟ ᱮᱱᱠᱷᱟᱱ ᱡᱤᱞ ᱠᱚᱫᱚ ᱵᱟᱝ ᱡᱚᱢ ᱵᱟᱲᱟ
ᱦᱮᱸ ᱠᱩᱞᱟᱹᱭ ᱡᱤᱞ ᱫᱚ ᱮᱱᱠᱷᱟᱡ ᱟᱹᱰᱤ ᱢᱚᱸᱡᱽ ᱵᱩᱡᱷᱟᱹᱜ ᱜᱮᱭᱟ ᱟᱹᱞᱤᱧ ᱞᱤᱧ ᱡᱚᱢ ᱵᱟᱲᱟ ᱟᱠᱟᱫ ᱜᱤᱭᱟ᱾
ᱟᱪᱪᱷᱟ
ᱟᱯᱮ ᱥᱮᱫ ᱫᱚ ᱠᱩᱞᱟᱹᱭ ᱠᱚᱫᱚ ᱢᱮᱱᱟᱜ ᱠᱚᱣᱟ ᱥᱮ ᱵᱟᱝ ᱠᱷᱟᱡ?
ᱟᱪᱪᱷᱟ ᱜᱚᱝᱠᱮ ᱟᱞᱮ ᱫᱚ ᱱᱟᱢᱟᱞ ᱫᱤᱥᱚᱢ ᱫᱚ ᱚᱱᱠᱟ ᱫᱚ ᱮ ᱵᱤᱨ ᱜᱟᱡᱟᱲ ᱠᱚᱫᱚ ᱵᱟᱹᱱᱩᱜᱼᱟ ᱮᱱᱼᱼ ᱼᱼᱠᱷᱟᱱ ᱠᱩᱞᱟᱹᱭ ᱦᱚᱸ ᱵᱟᱹᱱᱩᱜ ᱠᱚᱣᱟ ᱟᱞᱮ ᱥᱮᱱ ᱫᱚ ᱚᱱᱠᱟ ᱫᱚ ᱾
ᱟᱪᱪᱷᱟ ᱾ ᱛᱟᱦᱞᱮ ᱜᱚᱝᱠᱮ ᱟᱯᱮ ᱥᱮᱫ ᱫᱚ ᱪᱤᱞᱤ ᱡᱤᱭᱟᱹᱞᱤ ᱚᱱᱠᱟᱱ ᱠᱚ ᱡᱟᱹᱥᱛᱤ ᱢᱮᱱᱟᱜ ᱠᱚᱣᱟ?
ᱦᱮᱸ ᱪᱮᱢᱮᱝ ᱠᱚ ᱢᱮᱱᱟᱜ ᱠᱚᱣᱟ ᱦᱳᱭ ᱥᱮ ᱪᱮᱫ ᱾
ᱟᱪᱪᱷᱟ ᱜᱚᱝᱠᱮ ᱾ ᱟᱹᱞᱤᱧ
ᱦᱮᱸ ᱞᱟᱹᱭ ᱵᱤᱱ ᱾
ᱦᱮᱸ ᱟᱞᱤᱧ ᱜᱤᱫᱽᱨᱟᱹ ᱨᱮ ᱢᱤᱫᱴᱟᱝ ᱤᱭᱟᱹᱞᱤᱧ ᱯᱟᱲᱦᱟᱣ ᱞᱮᱫᱟ ᱯᱩᱛᱷᱤ ᱦᱮᱸ ᱥᱮ ᱪᱮᱫ ᱡᱮ ᱪᱮᱢᱮᱧ ᱟᱨ ᱵᱤᱧ ᱠᱚ ᱛᱟᱯᱟᱢ ᱞᱮᱱᱠᱷᱟᱱ ᱢᱟᱱᱮ ᱚᱠᱚᱭ ᱠᱚ ᱫᱟᱲᱮᱭᱟᱜᱼᱟ? ᱱᱚᱣᱟ ᱠᱟᱹᱴᱤᱡ ᱵᱤᱱ ᱞᱟᱹᱭ ᱫᱟᱲᱮᱭᱟᱜᱼᱟ?
ᱟᱪᱪᱷᱟ ᱜᱚᱝᱠᱮ ᱚᱱᱟ ᱫᱚ ᱟᱞᱮ ᱥᱮᱱ ᱦᱚᱸᱠᱚ ᱚᱱᱠᱟ ᱫᱚ ᱧᱮᱞ ᱵᱟᱲᱟᱣ ᱠᱟᱱᱟ ᱡᱮ ᱪᱮᱢᱮᱧ ᱟᱨ ᱵᱤᱧ ᱢᱩᱫᱽᱨᱮ ᱢᱤᱫᱴᱟᱝ ᱛᱟᱯᱟᱢ ᱦᱩᱭᱩᱜ ᱠᱟᱱᱟ ᱾ ᱦᱳᱭ ᱥᱮ ᱪᱮᱫ? ᱟᱸ ᱚᱱᱟ ᱫᱚ ᱟᱻ ᱵᱤᱥᱮᱥ ᱠᱟᱭ ᱛᱮᱫᱚ ᱪᱮᱢᱮᱧ ᱜᱮᱭ ᱫᱟᱲᱮᱜᱼᱟ ᱾ ᱦᱳᱭ ᱥᱮ ᱪᱮᱫ ᱩᱱᱤ ᱴᱷᱮᱱ ᱫᱚ ᱡᱟᱦᱟᱸ ᱵᱤᱧᱟᱜ ᱵᱤᱥ ᱨᱮᱱᱟᱜ ᱟᱭᱟᱜ ᱦᱚᱲᱢᱚ ᱨᱮ ᱡᱩᱫᱤ ᱪᱟᱞᱟᱜ ᱢᱟ ᱵᱤᱧ ᱦᱳᱭᱛᱳ ᱩᱱᱤ ᱪᱮᱢᱮᱧᱮ ᱜᱮᱨ ᱠᱮᱫᱮᱭᱟᱭ ᱩᱱᱤ ᱫᱚ ᱟᱵᱚ ᱡᱮᱢᱚᱱ ᱦᱟᱺᱰᱤ ᱯᱩᱲᱟᱹ ᱧᱩ ᱠᱟᱛᱮ ᱡᱮᱢᱚᱱ ᱵᱩᱵᱩᱞ ᱵᱚᱱ ᱵᱩᱡᱟ ᱚᱱᱠᱟ ᱜᱮ ᱩᱱᱤ ᱪᱮᱢᱮᱧ ᱦᱚᱸᱭ ᱵᱩᱞᱟᱹᱜᱼᱟ ᱮᱱᱠᱷᱟᱱ ᱜᱚᱡ ᱫᱚ ᱵᱟᱭ ᱜᱚᱡ ᱩᱛᱟᱹᱨᱚᱜᱼᱟ ᱦᱳᱭ ᱥᱮ ᱪᱮᱫ ᱾ ᱩᱱᱤ ᱴᱷᱮᱱ ᱫᱚ ᱵᱤᱧᱟᱜ ᱵᱤᱥ ᱫᱚ ᱵᱟᱭ ᱠᱟᱹᱢᱤᱭᱟ ᱴᱮᱠᱟᱣ ᱫᱟᱨᱟᱢ ᱨᱮᱱᱟᱜ ᱢᱤᱫᱴᱟᱝ ᱟᱹᱰᱤ ᱡᱟᱹᱥᱛᱤ ᱠᱟᱭᱛᱮ ᱮᱱᱮᱢ ᱢᱮᱱᱟᱜ ᱛᱟᱠᱚᱣᱟ ᱩᱱᱠᱩᱣᱟᱜ ᱦᱚᱲᱢᱚ ᱨᱮᱫᱚ ᱾
ᱦᱮᱸ ᱚᱱᱟ ᱠᱷᱟᱹᱛᱤᱨ ᱛᱮ ᱟᱹᱰᱤ ᱟᱭᱢᱟ ᱡᱟᱭᱜᱟ ᱨᱮᱜᱮ ᱧᱮᱞ ᱦᱩᱭ ᱟᱠᱟᱱᱟ ᱡᱮ ᱪᱮᱢᱮᱧ ᱟᱨ ᱵᱤᱧ ᱠᱚ ᱛᱟᱯᱟᱢ ᱜᱮᱭᱟ᱾ ᱢᱮᱱᱠᱷᱟᱱ ᱜᱮᱨ ᱜᱮᱳᱮᱨ ᱫᱚ ᱦᱩᱭᱩᱜ ᱜᱮᱭᱟ ᱢᱮᱱᱠᱷᱟᱱ ᱛᱟᱹᱣ ᱨᱮᱦᱚᱸ ᱵᱟᱝᱠᱚ ᱜᱩᱡᱩᱜ ᱜᱮᱭᱟ ᱱᱚᱝᱠᱟ ᱧᱮᱞ ᱵᱟᱲᱟ ᱦᱩᱭ ᱟᱠᱟᱱᱟ᱾
ᱦᱳᱭ ᱦᱳᱭ᱾
ᱟᱪᱪᱷᱟ ᱜᱚᱢᱠᱮ ᱪᱮᱢᱮᱧ ᱫᱚ ᱪᱮᱫ ᱞᱮᱠᱟᱱ ᱡᱟᱭᱜᱟ ᱨᱮᱠᱚ ᱛᱟᱦᱮᱱ ᱜᱮᱭᱟ?
ᱪᱮᱢᱮᱧ ᱫᱚ ᱱᱚᱜᱼᱚᱭ ᱱᱚᱝᱠᱟᱱ ᱡᱟᱦᱟᱸ ᱱᱤᱥᱩᱱ ᱴᱷᱟᱶ ᱨᱮ ᱚᱠᱚᱭ ᱠᱷᱩᱵ ᱵᱟᱹᱲ ᱛᱤ ᱠᱟᱭᱛᱮ ᱢᱟᱹᱱᱢᱤ ᱦᱚᱸ ᱚᱸᱰᱮ ᱵᱟᱝ ᱠᱚ ᱛᱟᱦᱮᱱᱟ ᱥᱮ ᱵᱟᱝ ᱠᱚ ᱪᱟᱞᱟᱣ ᱵᱟᱲᱟᱜᱼᱟ ᱚᱱᱠᱟᱱ ᱡᱟᱭᱜᱟ ᱨᱮ ᱟᱨᱠᱤ, ᱩᱱᱠᱩ ᱫᱚ ᱵᱷᱩᱜᱟᱹᱜ ᱠᱟᱜᱼᱟ ᱠᱚ ᱦᱳᱭ ᱥᱮ ᱪᱮᱫ ᱜᱷᱚᱸᱜᱚᱨ ᱠᱟᱜᱼᱟ ᱠᱚ ᱢᱤᱫᱴᱟᱝ ᱚᱛ ᱞᱟᱛᱟᱨ ᱨᱮ ᱚᱱᱠᱟᱱ ᱡᱟᱭᱜᱟ ᱨᱮ ᱩᱱᱠᱩ ᱫᱚ ᱛᱟᱦᱮᱸ ᱵᱟᱹᱲᱛᱤ ᱠᱚ ᱠᱩᱥᱤᱭᱟᱜᱼᱟ᱾
ᱟᱪᱪᱷᱟ᱾ ᱡᱮᱢᱚᱱ ᱛᱩᱭᱩ ᱠᱚᱦᱚᱸ ᱧᱮᱞ ᱵᱟᱲᱟ ᱦᱩᱭ ᱟᱠᱟᱱᱟ ᱠᱷᱷᱟᱡ᱾ ᱜᱚᱝᱠᱮ ᱛᱳᱩᱭᱩ ᱠᱚ ᱟᱯᱮ ᱥᱮᱫ ᱠᱚᱨᱟᱣ ᱵᱟᱲᱟᱭ ᱜᱮᱭᱟ ᱥᱮ ᱵᱟᱝ ᱦᱟᱸᱜ ᱠᱷᱟᱡ
ᱦᱮᱸ ᱛᱚᱭᱩ ᱠᱚ ᱥᱤᱸᱜᱟᱹᱨ ᱞᱮᱱᱠᱷᱟᱱ ᱜᱮ ᱚᱱᱟ ᱛᱟᱭᱱᱚᱢ ᱦᱚᱸ ᱟᱭᱩᱵ ᱛᱮᱫᱚ- ᱧᱩᱦᱩᱢ ᱧᱩᱦᱩᱢ ᱵᱮᱲᱟ ᱫᱚᱢᱮ ᱠᱚᱲᱟᱜ ᱜᱮᱭᱟ ᱩᱱ ᱚᱠᱛᱚ ᱫᱚ᱾
ᱦᱮᱸ ᱱᱚᱝᱠᱟ ᱟᱞᱮ ᱫᱤᱥᱚᱢ ᱥᱮᱫ ᱦᱚ ᱛᱳᱭᱨᱤ ᱵᱟᱝ ᱦᱩᱭ ᱠᱟᱱᱟ ᱢᱟᱱᱮ ᱡᱟᱦᱟᱸᱴᱟᱜ ᱦᱩᱲᱩ ᱠᱷᱮᱛ ᱨᱮᱠᱚ ᱵᱷᱩᱜᱟᱹᱜᱟ ᱢᱮᱱᱠᱷᱟᱱ ᱚᱱᱟ ᱦᱩᱲᱩ ᱠᱷᱮᱛ ᱨᱮᱫᱚ ᱜᱚᱴᱟ ᱜᱮ ᱦᱟᱸ ᱠᱚ ᱰᱷᱚᱰᱚᱨ ᱠᱟᱜᱼᱟ ᱢᱟᱱᱮ ᱚᱱᱟ ᱠᱚᱨᱮ ᱫᱟᱜ ᱫᱤᱱ ᱡᱩᱫᱤ ᱫᱟᱜᱟᱭ ᱱᱚᱨᱚᱢ ᱞᱮᱱᱠᱷᱟᱱ ᱢᱟᱱᱮ ᱛᱟᱲᱟᱢ ᱵᱟᱲᱟ ᱠᱚ ᱵᱚᱛᱚᱨ ᱜᱮ ᱵᱩᱡᱷᱟᱹᱜᱼᱟ ᱚᱠᱟ ᱠᱚᱨᱮ ᱢᱟᱱᱮ ᱰᱷᱚᱸᱰᱩᱨ ᱠᱟᱜᱼᱟ ᱠᱚ ᱦᱮᱸ ᱛᱟᱦᱚᱞᱮ ᱜᱚᱝᱠᱮ ᱛᱩᱭᱩ ᱠᱚᱫᱚ ᱟᱯᱮ ᱥᱮᱫ ᱫᱚ ᱥᱤᱢ ᱠᱚᱫᱚ ᱠᱚ ᱡᱚᱢ ᱠᱚᱜᱮᱭᱟ ᱥᱮ
ᱥᱤᱢ ᱠᱚᱫᱚ ᱟᱞᱮᱦᱚ ᱥᱤᱢ ᱠᱚᱫᱚᱞᱮ ᱟᱹᱥᱩᱞ ᱵᱟᱲᱟ ᱠᱟᱜ ᱠᱚᱣᱟ ᱮᱱᱠᱷᱟᱱ ᱟᱞᱮ ᱚᱲᱟᱜ ᱨᱮᱱ ᱥᱤᱢ ᱠᱚ ᱟᱹᱰᱤ ᱠᱚ ᱡᱚᱢ ᱵᱟᱲᱟ ᱠᱟ ᱠᱚ ᱚᱱᱠᱟ ᱠᱚ ᱦᱤᱡᱩᱜᱼᱟ ᱩᱠᱩ ᱪᱚᱠᱚ ᱧᱩᱛ ᱧᱤᱫᱟᱹ ᱦᱳᱭ ᱥᱮ ᱪᱮᱫ ᱟᱫᱚ ᱮ ᱥᱤᱢ ᱟᱹᱰᱤ ᱡᱟᱹᱟᱥᱛᱤ ᱠᱚ ᱡᱚᱢ ᱵᱟᱲᱟ ᱟᱠᱟᱫ ᱠᱚᱛᱟᱞᱮᱭᱟ ᱟᱞᱮ ᱚᱲᱟᱜ ᱨᱮᱱ ᱠᱚᱲᱚ ᱦᱚ ᱟᱫᱚ ᱜᱚᱝᱠᱮ ᱟᱯᱮᱥᱱ ᱫᱚ ᱮᱸ ᱟᱯᱮᱥᱮᱱ ᱫᱚ
ᱦᱮᱸ ᱛᱩᱭᱩ ᱫᱚ ᱤᱭᱟᱹ ᱛᱩᱭᱩ ᱫᱚ ᱦᱟᱸᱜ ᱠᱷᱟᱡ ᱥᱤᱢ ᱫᱚᱠᱚ ᱡᱚᱢ ᱠᱚᱜᱮᱭᱟ ᱠᱷᱟᱡ ᱢᱟᱱᱮ ᱥᱤᱢ ᱦᱚᱸ ᱱᱮᱛᱟᱨ ᱫᱚ ᱟᱫᱚ ᱚᱲᱟᱜ ᱵᱷᱤᱛᱤᱨ ᱨᱮᱜᱮᱠᱚ ᱛᱟᱦᱮᱱ ᱠᱟᱱᱟ ᱛᱚ ᱠᱷᱟᱡ ᱚᱱᱟ ᱠᱷᱟᱹᱛᱤᱨ ᱛᱮ ᱛᱳᱭᱳ ᱫᱚ ᱵᱟᱝ ᱠᱚ ᱵᱚᱞᱚ ᱫᱟᱬᱮᱜ ᱠᱟᱱᱟ᱾
ᱦᱳᱭ, ᱟᱞᱮ ᱴᱷᱮᱱ ᱫᱚ ᱜᱚᱢᱠᱮ ᱟᱞᱟᱜ ᱟᱞᱟᱫᱟ ᱞᱮ ᱠᱷᱚᱞᱰᱟ ᱠᱟᱜ ᱠᱚᱣᱟ ᱥᱤᱢ ᱠᱷᱩᱞᱰᱟ ᱦᱳᱭᱥᱮ᱾ ᱟᱫᱚ ᱚᱸᱰᱮ ᱛᱟᱲᱟᱜ ᱠᱚᱜᱼᱟ, ᱚᱱᱟ ᱟᱞᱮ ᱞᱮ ᱚᱱᱟ ᱫᱩᱣᱟᱹᱨ ᱞᱮ ᱥᱤᱧ ᱠᱟᱜ ᱨᱮᱦᱚᱸ ᱩᱱᱤ ᱫᱚ ᱚᱠᱟ ᱞᱮᱠᱟᱛᱮ ᱪᱚ, ᱛᱩᱜ ᱠᱟᱛᱮᱫ ᱚᱱᱟ ᱵᱷᱤᱛᱤᱨ ᱠᱷᱚᱱᱟᱜ ᱥᱤᱢ ᱮᱠᱫᱚᱢ ᱜᱮᱨ ᱠᱟᱛᱮᱫ ᱮ ᱵᱟᱜᱟᱣ ᱤᱫᱤ ᱠᱚᱣᱟ᱾
ᱦᱮᱸ ᱜᱚᱢᱠᱮ ᱚᱱᱟᱛᱮ ᱵᱟᱝᱠᱚ ᱞᱟᱹᱭᱟ ᱠᱷᱟᱡ ᱵᱤᱨ ᱨᱮᱱ ᱨᱟᱡᱟ ᱫᱚ ᱠᱷᱟᱡ ᱛᱳᱭᱳ ᱜᱮ ᱠᱟᱱᱟ ᱠᱚ᱾ ᱛᱩᱭᱩ ᱜᱮ ᱫᱚᱢᱮ ᱵᱩᱫᱫᱷᱤ ᱛᱮ ᱫᱚ ᱠᱚ ᱪᱟᱞᱟᱜ ᱜᱮᱭᱟ᱾ ᱡᱟᱦᱟᱸᱭ ᱛᱤᱱᱟᱹᱜ ᱜᱮ ᱥᱤᱢ ᱮᱢ ᱩᱠᱩ ᱠᱟᱠᱚᱣᱟ, ᱩᱱᱟᱹᱜ ᱜᱮ ᱠᱷᱟᱡ ᱯᱟᱸᱡᱟ ᱛᱮᱫᱚ ᱠᱚ ᱧᱟᱢ ᱠᱚᱜᱮᱭᱟ᱾
ᱮᱠᱫᱚᱢ, ᱩᱱᱠᱩᱣᱟᱜ ᱡᱟᱦᱟᱸ ᱯᱟᱸᱡᱟ ᱨᱮᱱᱟᱜ ᱡᱟᱦᱟᱸ ᱟᱠᱚᱣᱟᱜ ᱥᱚ ᱫᱟᱲᱮ ᱦᱚᱸ ᱟᱹᱰᱤ ᱡᱟᱹᱥᱛᱤ ᱜᱮᱛᱟ ᱠᱚᱣᱟ ᱡᱮ᱾ ᱢᱤᱫᱴᱟᱝ ᱡᱤᱱᱤᱥ ᱡᱟᱦᱱᱟᱜ ᱮᱢ ᱩᱠᱩ ᱠᱟᱜ ᱢᱟ, ᱡᱤ ᱡᱤ ᱛᱮ ᱩᱱᱤ ᱴᱷᱤᱠ ᱮ ᱯᱟᱸᱡᱟ ᱧᱟᱢᱟᱭ᱾
ᱦᱮᱸ, ᱱᱚᱣᱟ ᱫᱚ ᱠᱷᱟᱡ ᱮᱠᱫᱚᱢ ᱡᱚᱛᱷᱟᱛ ᱜᱮ᱾ ᱢᱟᱱᱮ ᱩᱱᱠᱩᱣᱟᱜ ᱢᱩ ᱨᱮᱱᱟᱜ ᱫᱟᱲᱮᱭᱟᱜ ᱠᱷᱟᱡ ᱥᱚ ᱨᱮᱱᱟᱜ ᱤᱭᱟᱹ ᱡᱟᱦᱟᱸ ᱠᱚ ᱡᱤᱭᱟ ᱚᱱᱟ ᱨᱮᱱᱟᱜ ᱫᱟᱲᱮ ᱫᱚ ᱠᱷᱟᱡ ᱦᱟᱜ ᱟᱹᱰᱤ ᱠᱮᱴᱮᱡ ᱜᱮᱛᱟ ᱠᱚᱣᱟ᱾
ᱟᱪᱪᱷᱟ ᱜᱚᱝᱠᱮ ᱛᱩᱭᱩ ᱠᱷᱟᱧᱪᱟ ᱠᱚᱫᱚᱯᱮ ᱚᱰᱟᱣ ᱵᱟᱲᱟᱭ ᱜᱮᱭᱟ ᱥᱮ ᱵᱟᱝ ᱟᱯᱮ ᱥᱮᱱ ᱫᱚ?
ᱦᱮᱸ ᱛᱩᱭᱩ ᱠᱷᱟᱱᱪᱟ ᱠᱚ ᱫᱚ ᱚᱰᱟᱣ ᱵᱟᱱᱟ ᱦᱩᱭᱩᱜ ᱜᱮᱭᱟ᱾ ᱠᱷᱟᱡ ᱠᱷᱟᱧᱪᱟ ᱦᱚᱞᱮ ᱚᱰᱟᱣ ᱜᱮᱭᱟ ᱟᱨ ᱯᱟᱹᱥᱤ ᱦᱚᱸᱞᱮ ᱚᱰᱟᱣ ᱜᱮᱭᱟ᱾ ᱠᱟ ᱥᱤᱢ ᱵᱩᱥᱟᱹᱜ ᱫᱚᱦᱚ ᱠᱟᱛᱮᱫ, ᱥᱤᱢ ᱵᱩᱥᱟᱹᱜ ᱞᱮ ᱫᱚᱦᱚᱭᱟ ᱟᱫᱚ ᱱᱚᱝ ᱩᱱᱠᱩ ᱫᱚ ᱤᱭᱟᱹ ᱛᱩᱭᱩ ᱫᱚ ᱵᱟᱝᱞᱮ ᱡᱚᱢ ᱠᱚᱜᱮᱭᱟ ᱟᱞᱮ ᱫᱤᱥᱚᱢ ᱥᱮᱫ ᱫᱚ᱾ ᱥᱮᱛᱟ ᱞᱮᱠᱟ ᱠᱚ ᱧᱮᱞᱚᱜᱼᱟ ᱛᱚ ᱦᱟᱜ ᱠᱷᱟᱡ, ᱚᱱᱟ ᱠᱷᱟᱹᱛᱤᱨ ᱛᱮ ᱡᱚᱢ ᱵᱟᱲᱟ ᱫᱚ ᱵᱟᱝ ᱦᱩᱭᱩᱜ ᱜᱮᱭᱟ᱾
ᱟᱪᱪᱷᱟ ᱚᱱᱮ ᱚᱛᱛᱟᱪᱟᱨ ᱠᱷᱟᱹᱛᱤᱨ ᱜᱮ ᱩᱱᱠᱩ ᱫᱚ ᱠᱤᱪᱷᱩᱜᱟᱱ ᱯᱟᱱᱤᱥᱢᱮᱱᱴ ᱞᱮᱠᱟᱛᱮ ᱥᱮ ᱢᱮᱴᱟᱝ ᱨᱟᱹᱜᱤ ᱟᱹᱲᱤᱥᱛᱮ ᱟᱵᱚ ᱵᱚᱱ ᱩᱱᱠᱩ ᱫᱚᱵᱚᱱ, ᱜᱚᱡᱽ ᱠᱚ ᱜᱮᱭᱟ ᱦᱩᱭ ᱥᱮ ᱪᱮᱫ?
ᱦᱮᱸ ᱮᱠᱫᱚᱢ, ᱡᱮᱢᱚᱱ ᱟᱨᱚ ᱡᱮᱢᱚᱱ ᱧᱤᱫᱟᱹ ᱠᱷᱟᱱ ᱜᱮ ᱦᱟᱸᱜ ᱠᱷᱟᱡ ᱫᱚᱢᱮ ᱠᱚ ᱨᱟᱜᱟ ᱛᱩᱭᱩ᱾ ᱢᱟᱱᱮ ᱡᱟᱹᱯᱤᱫ ᱠᱚᱠᱚ ᱚᱴᱟᱝᱼᱟ, ᱟᱹᱲᱤᱥ ᱜᱮ ᱠᱚ ᱨᱟᱜᱟ᱾ ᱢᱟᱱᱮ ᱦᱚᱲ ᱦᱩ ᱦᱩ ᱦᱩ ᱚᱱᱮ ᱚᱱᱠᱟ ᱠᱚ ᱨᱟᱜᱟ᱾
ᱦᱳᱭ,
ᱡᱟᱦᱟᱸ ᱫᱚ ᱢᱟᱱᱮ ᱞᱩᱛᱩᱨ ᱨᱮ ᱵᱟᱝ ᱥᱟᱦᱚᱵ ᱞᱮᱠᱟᱱᱟᱜ ᱱᱚᱜᱼᱚ ᱱᱚᱝᱠᱟ ᱠᱚ ᱨᱟᱜᱟ᱾
ᱦᱮᱸ,
ᱟᱨ ᱛᱟᱦᱚᱞᱮ ᱜᱚᱝᱠᱮ ᱟᱯᱮ ᱥᱮᱫ ᱫᱚ ᱥᱚᱜᱚᱫ ᱫᱚ ᱢᱮᱱᱟᱜ ᱠᱚᱣᱟ ᱥᱮ ᱵᱟᱝ?
ᱥᱚᱠᱚᱜ ᱦᱚᱸ ᱢᱮᱱᱟᱜ ᱠᱚᱣᱟ ᱜᱚᱝᱠᱮ ᱟᱞᱮ ᱥᱮᱫ ᱫᱚ, ᱮᱸ ᱡᱟᱦᱟᱸ ᱡᱟᱦᱟᱸᱭ ᱫᱚ ᱟᱹᱰᱤ ᱥᱚ ᱦᱚᱸᱠᱚ ᱥᱚ ᱜᱮᱭᱟ ᱩᱱᱠᱩ ᱫᱚ᱾
ᱦᱮᱸ ᱦᱮᱸ᱾
ᱟᱪᱷᱟ ᱜᱚᱝᱠᱮ ᱥᱚᱜᱚᱜ ᱠᱚᱫᱚ ᱡᱚᱢ ᱵᱟᱲᱟ ᱦᱩᱭ ᱠᱟᱱᱟ ᱥᱮ ᱵᱟᱝ, ᱥᱚᱜᱚᱜ ᱡᱤᱞ ᱫᱚ?
ᱵᱟᱝ ᱵᱟᱝ, ᱥᱚᱜᱚᱜ ᱫᱚ ᱵᱟᱝ ᱞᱮ ᱡᱚᱢ ᱟᱠᱟᱫ ᱠᱚᱣᱟ᱾ ᱢᱮᱱᱠᱷᱟᱱ ᱤᱧ ᱫᱟᱫᱩ ᱤᱧ ᱫᱟᱫᱩ ᱡᱟᱦᱟᱸᱭ ᱜᱚᱲᱚᱢ ᱦᱟᱲᱟᱢᱮ ᱛᱟᱦᱮᱸ ᱠᱟᱱᱟ ᱱᱩᱜ ᱫᱚ ᱱᱩᱜᱼᱩᱭ ᱫᱚ ᱦᱟᱜ ᱠᱷᱟᱡ ᱮ ᱡᱚᱢ ᱟᱠᱟᱫ ᱠᱚᱣᱟ, ᱠᱟᱨᱚᱱ ᱫᱚ ᱤᱧ ᱫᱚ ᱥᱚᱜᱚᱫ ᱡᱤᱞ ᱫᱚ ᱫᱚᱢᱮ ᱥᱚᱦᱚᱭᱮᱧᱟ ᱚᱱᱟ ᱠᱷᱟᱹᱛᱤᱨ ᱛᱮ ᱵᱟᱝ ᱡᱚᱢ ᱫᱟᱲᱮ ᱦᱩᱭ ᱟᱠᱟᱱᱟ, ᱚᱱᱟ ᱠᱷᱟᱹᱛᱤᱨ ᱛᱮ ᱵᱟᱹᱧ ᱡᱚᱢ ᱜᱮᱭᱟ᱾
ᱟᱪᱷᱟ ᱜᱚᱝᱠᱮ ᱚᱱᱟ ᱡᱤᱞ ᱡᱚᱠᱷ ᱠᱷᱚᱱ ᱡᱚᱡᱚᱢᱮᱢ ᱪᱟᱞᱟᱜᱼᱟ ᱵᱟᱝ ᱩᱱ ᱚᱠᱛᱚ ᱡᱟᱦᱟᱸ ᱥᱚ, ᱚᱱᱟ ᱫᱚ ᱮᱸᱜ ᱡᱟᱦᱟᱭᱟᱜ ᱡᱩᱫᱤ ᱥᱟᱦᱟᱣ ᱫᱟᱲᱮ ᱵᱟᱹᱱᱩᱜ ᱠᱷᱟᱡ ᱩᱱᱤ ᱫᱚ ᱮᱠᱟᱞᱜᱮ ᱵᱟᱭ ᱡᱚᱢ ᱫᱟᱲᱮᱭᱟᱜᱼᱟ ᱤᱧ ᱡᱮᱢᱚᱱ ᱮᱸᱜ ᱢᱤᱫ ᱯᱤᱥ ᱜᱟᱱᱤᱧ ᱡᱚᱢ ᱞᱮᱫᱟ ᱚᱱᱟ ᱦᱚᱸ ᱢᱩᱸ ᱵᱮᱫ ᱠᱟᱛᱮᱜ ᱦᱳᱭ ᱥᱮ ᱪᱮᱫ?
ᱟᱸᱫ
ᱚᱱᱮ ᱚᱱᱠᱟ ᱟᱫᱚ ᱜᱚᱝᱠᱮ᱾ ᱠᱟᱛᱷᱟ ᱨᱮᱜᱮ ᱢᱮᱱᱟᱜ-ᱟ ᱡᱮ ᱡᱟᱦᱟᱱ ᱡᱤᱱᱤᱥ ᱜᱮ ᱠᱟᱹᱴᱤᱡ ᱫᱚ ᱡᱚᱢᱟᱜ ᱛᱮᱜᱮ ᱦᱩᱭᱩᱜ-ᱟ᱾ ᱱᱚᱣᱟ ᱫᱷᱩᱲᱤ ᱫᱷᱟᱹᱨᱛᱤ ᱨᱮᱢ ᱡᱚᱠᱷᱚᱱᱮᱢ ᱦᱮᱡ ᱟᱠᱟᱱ ᱠᱷᱟᱡ ᱦᱮᱸ ᱥᱮ ᱪᱮ ᱱᱚᱜ-ᱚᱭ ᱱᱚᱝᱠᱟ ᱟᱨᱠᱤ
ᱧᱮᱞ ᱫᱚ ᱦᱩᱭᱩᱜ ᱜᱮᱭᱟ ᱛᱚ᱾
ᱦᱳᱭ ᱦᱳᱭ
ᱛᱟᱦᱚᱞᱮ ᱜᱚᱝᱠᱮ ᱟᱯᱮ ᱥᱮᱫ ᱫᱚ ᱦᱮᱸ ᱡᱷᱤᱠ ᱠᱚᱫᱚ ᱢᱮᱱᱟᱜ ᱠᱚᱣᱟ ᱥᱮ ᱵᱟᱝ ᱡᱟᱦᱟᱸᱭ ᱦᱟᱹᱱᱠᱩ ᱩᱵ ᱠᱚ ᱠᱷᱟᱡ ᱩᱯ ᱛᱮᱠᱚ ᱛᱩᱧ ᱢᱮᱫᱚ ᱱᱚᱝᱠᱟᱱ ᱡᱤᱱᱤᱥ ᱠᱚ ᱢᱮᱱᱟᱜ ᱠᱚᱣᱟ ᱥᱮ ᱵᱟᱝ?
ᱟᱪᱷᱟ ᱜᱚᱝᱠᱮ ᱡᱷᱤᱠ ᱫᱚ ᱵᱟᱹᱱᱩᱜ ᱠᱚᱣᱟ ᱟᱞᱮ ᱥᱮᱱ ᱫᱚ᱾ ᱟᱸᱡᱚᱢ ᱵᱟᱲᱟ ᱦᱩᱭ ᱟᱠᱟᱱᱟ ᱡᱮ ᱡᱷᱤᱠ ᱫᱚ ᱡᱟᱦᱟᱸ ᱥᱟᱨ ᱞᱮᱠᱟ ᱟᱵᱚ ᱡᱟᱦᱟᱸ ᱟᱸᱜ-ᱥᱟᱲ ᱢᱮᱱᱟᱜ ᱛᱟᱵᱚᱱᱟ ᱚᱱᱠᱟ ᱥᱟᱨ ᱞᱮᱠᱟ ᱩᱱᱠᱩᱣᱟᱜ ᱡᱟᱦᱟᱸ ᱫᱮᱭᱟ ᱨᱮ ᱥᱮ ᱯᱩᱲᱟᱹ ᱦᱚᱲᱢᱚ ᱲᱮ ᱡᱟᱹᱱᱩᱢ ᱞᱮᱠᱟ ᱛᱟᱦᱮᱸᱱ ᱛᱟᱠᱚᱣᱟ ᱚᱱᱟᱠᱤ ᱥᱟᱹᱲᱤ?
ᱦᱮᱸ ᱜᱚᱝᱠᱮ ᱱᱚᱣᱟ ᱫᱚ ᱮᱠᱫᱚᱢ ᱥᱟᱹᱨᱤ ᱠᱟᱱᱟ᱾ ᱤᱧ ᱦᱟᱸᱜᱠᱷᱟᱡ ᱠᱟᱹᱴᱤᱡ ᱨᱮ ᱛᱮᱨᱤᱞ ᱵᱮᱞᱮ ᱛᱮᱨᱤᱞ ᱵᱮᱞᱮ ᱡᱚᱢ ᱪᱟᱞᱟᱣ ᱟᱫᱚ ᱩᱱ ᱚᱠᱛᱚ ᱧᱮᱞᱚᱜ ᱠᱟᱱᱟ ᱡᱮ ᱢᱤᱫᱴᱟᱝ ᱡᱷᱤᱡ ᱧᱟᱢ ᱦᱩᱭ ᱞᱮᱱᱟ ᱡᱚᱠᱷᱚᱱ ᱠᱷᱟᱱ ᱜᱮ ᱤᱧ ᱚᱱᱟ ᱫᱟᱨᱮ ᱠᱩᱧ ᱥᱟᱲᱮ ᱦᱚᱪᱚ ᱠᱮᱫᱟ᱾ ᱛᱚᱠᱷᱚᱱ ᱠᱷᱟᱱᱜᱮ ᱩᱱᱤ ᱡᱷᱤᱠ ᱫᱚ ᱟᱭᱟᱜ ᱚᱱᱟ ᱫᱮᱭᱟ ᱨᱮᱱᱟᱜ ᱡᱟᱦᱟᱸ ᱤᱞ ᱠᱚᱛᱟᱭ ᱥᱮ ᱚᱱᱟ ᱥᱟᱨᱟ ᱞᱮᱠᱟᱱᱟᱜ ᱡᱤᱱᱤᱥ ᱠᱚ ᱚᱱᱟ ᱫᱚᱭ ᱛᱩᱞ ᱠᱮᱫᱟ ᱧᱮᱞ-
ᱦᱳᱭ ᱟᱫᱚ ᱜᱚᱝᱠᱮ ᱛᱚᱠᱷᱚᱱ ᱫᱚ ᱟᱡ ᱮ ᱵᱟᱡᱟᱣ ᱵᱟᱲᱟ ᱞᱮᱫ ᱢᱮᱭᱟ ᱥᱮ ᱵᱟᱝ? ᱡᱮ ᱨᱟᱹᱜᱤ ᱛᱮ ᱱᱚᱝᱠᱟ
ᱵᱟᱝ ᱚᱱᱠᱟᱱ ᱢᱟᱱᱮ ᱯᱚᱸᱪᱤᱥᱮᱱ ᱨᱮᱛᱚ ᱵᱟᱝ ᱛᱟᱦᱮᱸ ᱦᱩᱭ ᱞᱮᱱᱟ ᱡᱮ ᱩᱱᱤ ᱵᱟᱡᱟᱣ ᱟᱱᱤᱡᱟᱭ ᱥᱮ ᱪᱮᱫ᱾ ᱢᱟᱱᱮ ᱧᱮᱞ ᱠᱮᱫ- ᱛᱮᱧ ᱩᱱᱜᱮ ᱢᱮᱱ ᱛᱮ ᱦᱟᱸᱜ ᱠᱷᱟᱡ ᱡᱮ ᱵᱟᱝ ᱡᱷᱤᱠ ᱵᱚᱞᱮ ᱡᱟᱦᱟᱸ ᱵᱚᱭᱨᱤᱧ ᱧᱮᱞ ᱟᱠᱟᱫ ᱠᱚᱣᱟ᱾ ᱱᱩᱠᱩ ᱦᱚᱸ ᱢᱮᱱᱟᱜ ᱠᱚᱣᱟ ᱦᱟᱸᱜ ᱠᱷᱟᱡ ᱱᱚᱣᱟ ᱫᱷᱩᱲᱤ ᱫᱷᱟᱹᱨᱛᱤ ᱨᱮ᱾
ᱮᱠᱫᱚᱢ ᱜᱚᱝᱠᱮ᱾ ᱟᱫᱚ ᱜᱚᱝᱠᱮ ᱡᱷᱤᱠᱟᱜ ᱡᱟᱦᱟᱸ ᱟᱵᱚ ᱵᱚᱱ ᱧᱮᱞ ᱠᱟᱫᱟ ᱚᱱᱟᱠᱤ ᱮᱠᱫᱚᱢ ᱜᱮ ᱵᱤᱥᱟᱠᱛᱚ ᱜᱮ ᱛᱟᱠᱚᱣᱟ ᱚᱱᱟ ᱡᱟᱦᱟᱸ ᱟᱠᱚᱣᱟᱜ ᱫᱷᱟᱨᱟᱞᱳ ᱡᱟᱦᱟᱸ ᱤᱞ ᱢᱮᱱᱟᱜ ᱛᱟᱠᱚ ᱫᱚ᱾
ᱦᱮᱸ ᱜᱚᱝᱠᱮ ᱱᱚᱣᱟ ᱫᱚ ᱦᱟᱸᱜ ᱠᱷᱟᱡ ᱵᱤᱥᱟᱠᱛᱚ ᱜᱮᱭᱟ᱾ ᱪᱮᱫ ᱠᱚ ᱞᱟᱹᱭᱟ ᱮᱴᱟᱜ ᱡᱤᱭᱟᱹᱞᱤ ᱠᱚ ᱡᱚᱠᱷᱚᱱ ᱠᱚ ᱡᱚᱢ ᱠᱚᱣᱟ ᱱᱩᱠᱩ ᱪᱮᱸᱬᱮ ᱪᱩᱯᱩᱲᱤᱡ ᱥᱮ ᱡᱩᱫᱤ ᱨᱤᱪᱤ ᱠᱚᱠᱚ ᱢᱮᱱᱟᱜ ᱠᱚᱣᱟ ᱱᱩᱠᱩ ᱦᱟᱸᱜ ᱠᱷᱟᱡ ᱫᱚ ᱵᱟᱝ ᱠᱚ ᱴᱮᱠᱟᱣ ᱛᱟᱦᱮᱸ ᱫᱟᱲᱮᱭᱟᱜ-ᱟ᱾ ᱜᱚᱝᱠᱮ ᱴᱷᱤᱠ ᱜᱮᱭᱟ ᱛᱟᱦᱚᱞᱮ ᱱᱤᱛ- ᱜᱷᱟᱹᱲᱤᱡ ᱫᱚ ᱱᱚᱝᱠᱟ ᱜᱮ ᱞᱟᱜ ᱨᱚᱯᱚᱲᱟ ᱚᱠᱛᱚ ᱠᱚ ᱦᱚᱸ ᱦᱩᱭ ᱠᱟᱱ ᱛᱟᱞᱟᱝ ᱦᱮᱸ ᱥᱮ᱾
ᱦᱳᱭ ᱜᱚᱝᱠᱮ,
ᱟ